ᱡᱚᱦᱟᱨ ᱜᱮ ᱟᱸᱡᱚ ᱢᱚᱜ ᱠᱟᱱᱟ ᱨᱚᱲ ᱛᱚ᱾
ᱦᱳᱭ ᱟᱹᱰᱤ ᱢᱚᱸᱡᱽ ᱟᱸᱡᱚ ᱢᱚᱜ ᱠᱟᱱᱟ ᱟᱨ ᱤᱧᱟᱹᱜ ᱟᱸᱡᱚ ᱢᱚᱜ ᱠᱟᱱᱟ᱾
ᱦᱮᱸ ᱟᱨ ᱥᱟᱹᱜᱩᱱ ᱥᱮᱛᱟᱜ᱾
ᱦᱳᱭ ᱥᱟᱹᱜᱩᱱ ᱥᱮᱛᱟᱜ ᱛᱟᱦᱞᱮ ᱪᱮᱫ ᱞᱮᱠᱟ? ᱪᱮᱫ ᱞᱮᱠᱟ ᱢᱮᱱᱟᱜ ᱯᱮᱭᱟ ᱟᱯᱮ ᱚᱲᱟᱜ ᱠᱚᱥᱮ ᱟᱨ ᱟᱢ ᱪᱮᱫ ᱞᱮᱠᱟ ᱢᱮᱱᱟ ᱢᱟ᱾
ᱱᱤᱛᱚᱜ ᱞᱮᱠᱟ ᱫᱚ ᱤᱧ ᱦᱚᱸ ᱵᱷᱟᱜᱮ ᱦᱤᱱᱟᱹᱧᱟ ᱟᱭᱳ ᱵᱟᱵᱟ ᱦᱚᱸ ᱵᱷᱟᱜᱮ ᱜᱮ ᱦᱮᱱᱟᱜ ᱠᱚᱣᱟ ᱟᱨ ᱟᱢ ᱪᱮᱫ? ᱠᱟ ᱦᱮᱱᱟᱜ ᱢᱮᱭᱟ ᱛᱟᱦᱚᱞᱮ ᱞᱟᱹᱭ ᱢᱮ?
ᱦᱳᱭ ᱤᱧ ᱦᱚᱸ ᱱᱚᱜᱼᱚᱭ ᱴᱷᱤᱠ ᱫᱚ ᱴᱷᱤᱠ ᱜᱮ ᱢᱤᱱᱟᱹᱧᱟ ᱟᱫᱚ ᱱᱚᱜᱼᱚᱭ ᱦᱟᱞᱠᱟ, ᱞᱚᱦᱚᱫ ᱵᱟᱲᱟ ᱦᱩᱭ ᱱᱟ ᱫᱟᱜ ᱠᱚᱛᱮ ᱟᱫᱚ ᱛᱷᱚᱲᱟ ᱜᱟᱱ ᱨᱩᱣᱟᱹ ᱢᱟᱸᱫᱟ ᱠᱚ ᱦᱟᱞᱠᱟ ᱦᱟᱞᱠᱟ ᱢᱮᱱᱟᱜᱼᱟ ᱱᱟᱦᱟᱜ᱾ ᱟᱫᱚ ᱱᱚᱣᱟ ᱠᱚᱫᱚ ᱱᱟᱦᱟᱜ ᱱᱚᱣᱟ ᱫᱟᱜ ᱡᱟᱹᱲᱤ ᱛᱮ ᱜᱮ ᱱᱚᱣᱟ ᱫᱚ ᱦᱩᱭ ᱠᱟᱱᱟ ᱟᱫᱚ, ᱱᱮᱛᱟᱨ ᱫᱚ ᱫᱟᱜ ᱫᱤᱱ ᱠᱟᱱᱟ ᱛᱚ ᱟᱫᱚ ᱚᱱᱟ,
ᱦᱮᱸ, ᱟᱨ ᱟᱭᱳ ᱵᱟᱵᱟ ᱛᱟᱠᱚ ᱫᱚ ᱠᱚ ᱱᱟᱯᱟᱭ ᱜᱮᱭᱟ ᱛᱚ᱾
ᱦᱳᱭ ᱩᱱᱠᱩ ᱦᱚᱸᱠᱚ ᱱᱟᱯᱟᱭ ᱜᱮᱭᱟ ᱠᱚ ᱡᱚᱛᱚ ᱠᱚᱜᱮ ᱵᱮᱥ ᱜᱮ ᱢᱮᱱᱟᱜ ᱞᱮᱭᱟ ᱪᱚᱴ, ᱪᱟᱸᱫᱳ ᱵᱚᱸᱜᱟ ᱣᱟᱜ ᱫᱟᱭᱟ ᱫᱩᱞᱟᱹᱲ ᱛᱮ ᱱᱤᱛᱚᱜ ᱦᱟᱹᱵᱤᱡ ᱛᱮ ᱫᱚ ᱡᱚᱛᱚ ᱠᱚ ᱜᱮ ᱢᱚᱸᱡᱽ ᱜᱮ ᱱᱟᱯᱟᱭ ᱜᱮ ᱢᱮᱱᱟᱜ ᱞᱮᱭᱟ ᱦᱳᱭ᱾
ᱛᱟᱦᱞᱮ ᱟᱯᱮ ᱥᱮᱫ ᱫᱚ ᱵᱩᱨᱩ ᱵᱤᱨ ᱠᱚᱫᱚ ᱱᱟᱦᱟᱜ ᱢᱮᱱᱟᱜ ᱟᱥᱮ ᱵᱟᱝ?
ᱵᱩᱨᱩ ᱵᱤᱨ ᱠᱚᱫᱚ ᱱᱚᱛᱮ ᱫᱚ ᱞᱟᱹᱭ ᱞᱮᱠᱷᱟᱱ ᱫᱚ ᱵᱟᱹᱱᱩᱜ ᱜᱮᱭᱟ ᱠᱷᱮᱛ ᱵᱟᱹᱫᱽ ᱜᱮ ᱵᱮᱥᱤ ᱜᱟᱱ ᱜᱮ ᱦᱮᱱᱟᱜ ᱜᱮᱭᱟ᱾ ᱱᱚᱝᱠᱟ ᱤᱭᱟᱹ ᱵᱤᱨ, ᱥᱟᱨᱡᱚᱢ ᱫᱟᱨᱮ ᱠᱚᱫᱚ ᱱᱚᱛᱮ ᱫᱚ ᱟᱞᱮ ᱥᱮᱫ ᱫᱚ ᱵᱟᱹᱱᱩᱜ ᱜᱮᱭᱟ ᱟᱹᱰᱤ ᱥᱟᱸᱜᱤᱧ ᱪᱟᱞᱟᱣ ᱦᱳᱭᱳᱜᱼᱟ᱾ ᱛᱟᱞᱮ ᱫᱟᱨᱮ ᱠᱷᱤᱡᱩᱨ ᱫᱟᱨᱮ ᱢᱟᱱᱮ ᱡᱷᱚᱛᱚ ᱫᱟᱨᱮ ᱜᱮ ᱚᱲᱟᱜ ᱥᱩᱨ ᱨᱮᱜᱮ ᱦᱮᱱᱟᱜ ᱜᱮᱭᱟ᱾
ᱦᱳᱭ ᱦᱳᱭ, ᱛᱟᱦᱟᱞᱮ ᱡᱚᱠᱷᱚᱱ ᱢᱟᱱᱮ, ᱥᱟᱠᱟᱢ ᱠᱚ ᱫᱚᱨᱠᱟᱨᱚᱜᱼᱟ ᱥᱮ ᱢᱟᱱᱮ ᱥᱟᱦᱟᱱ ᱠᱚᱯᱮ ᱫᱚᱨᱠᱟᱨᱚᱜᱼᱟ᱾ ᱛᱟᱦᱚᱞᱮ ᱚᱱᱟ ᱠᱚᱫᱚ ᱚᱠᱟ ᱠᱷᱚᱡ ᱯᱮ ᱟᱹᱜᱩᱭ ᱛᱟᱦᱮᱱᱟ ᱡᱚᱜᱟᱲ ᱛᱟᱦᱮᱱᱟ᱾
ᱚᱱᱟ ᱫᱚ ᱵᱤᱨ ᱞᱮ ᱪᱟᱞᱟᱜᱼᱟ ᱟᱭᱩ ᱛᱟᱞᱮ ᱥᱟᱹᱜᱤᱧ ᱜᱮᱭᱟ ᱟᱫᱚ ᱵᱟᱝ, ᱟᱹᱜᱩ ᱯᱟᱹᱨᱠᱟᱹ ᱫᱚ ᱵᱟᱝ ᱦᱩᱭ ᱠᱟᱱ ᱜᱮᱭᱟ ᱠᱟᱹᱴᱤᱡ ᱠᱟᱹᱴᱤᱡ ᱟᱹᱜᱩᱭ ᱡᱟᱣᱨᱟ ᱠᱟᱜ ᱦᱩᱭᱩᱜ ᱜᱮᱭᱟ ᱵᱚᱨᱥᱟ ᱞᱟᱹᱜᱤᱫ ᱫᱚ ᱥᱟᱦᱟᱱ ᱫᱚᱨᱠᱟᱨ, ᱫᱚᱨᱠᱟᱨᱟᱜ ᱠᱟᱱ ᱜᱮᱭᱟ ᱥᱮ? ᱵᱟᱢ ᱡᱚᱜᱟᱲ ᱠᱟᱜ ᱠᱷᱟᱱ ᱫᱟᱠᱟ ᱤᱥᱤᱱ ᱠᱚ ᱫᱚᱢᱮ ᱤᱭᱟᱹ ᱦᱩᱭᱩᱜᱼᱟ ᱡᱷᱟᱢᱮᱞᱟ ᱦᱩᱭᱩᱜᱼᱟ᱾
ᱦᱳᱭ ᱚᱱᱟ ᱢᱟ ᱠᱟᱱ ᱜᱮ ᱛᱟᱦᱚᱞᱮ ᱟᱯᱮ ᱥᱮᱫ ᱫᱚ ᱥᱟᱨᱡᱚᱢ ᱵᱤᱨ ᱠᱚᱫᱚ ᱢᱮᱱᱟᱜᱼᱟ ᱥᱮ ᱵᱟᱝ?
ᱦᱮᱱᱟᱜ ᱜᱮᱭᱟ ᱥᱟᱺᱜᱤᱧ ᱜᱮᱭᱟ ᱟᱹᱰᱤ ᱡᱳᱨ ᱟᱫᱚ ᱵᱟᱝ ᱪᱟᱞᱟᱜ ᱦᱩᱭᱩᱜ ᱜᱮᱭᱟ ᱚᱱᱠᱟ᱾
ᱚ ᱛᱟᱦᱚᱞᱮ ᱡᱮᱥᱮ ᱡᱮᱢᱚᱱ ᱥᱚᱨᱦᱟᱭ ᱨᱮᱵᱚᱱ ᱯᱟᱛᱲᱟ ᱯᱤᱴᱷᱟᱹᱭ ᱛᱟᱦᱮᱱᱟ᱾ ᱛᱟᱦᱚᱞᱮ ᱟᱯᱮ ᱫᱚ? ᱟᱯᱮ ᱯᱟᱛᱲᱟ ᱯᱮ ᱯᱤᱴᱷᱟᱹᱭ ᱛᱟᱦᱮᱱ ᱠᱷᱟᱡ ᱫᱚ ᱪᱮᱫ ᱨᱮᱯᱮ ᱚᱱᱟ ᱯᱮ ᱯᱤᱴᱷᱟᱹᱭ ᱛᱟᱦᱮᱱᱟ ᱡᱤᱞ ᱯᱤᱴᱷᱟᱹ? ᱢᱩᱨᱩᱜ ᱯᱟᱛᱲᱟ ᱨᱮ ᱥᱮ ᱥᱟᱨᱡᱚᱢ ᱯᱟᱛᱲᱟ ᱨᱮ ᱥᱮ ᱤᱭᱟᱹ ᱢᱟᱛᱠᱚᱢ ᱯᱟᱛᱲᱟ ᱨᱮ?
ᱩ ᱥᱟᱨᱡᱚᱢ ᱯᱟᱛᱲᱟ ᱨᱮᱜᱮ ᱟᱫᱚ ᱚᱱᱠᱟ ᱞᱮᱠᱟ ᱫᱚ ᱟᱞ, ᱯᱷᱮᱢᱮᱞᱤ ᱨᱮᱦᱚ ᱞᱮ ᱠᱚᱢ ᱜᱮᱭᱟ ᱛᱟᱞᱦᱮ ᱟᱭᱩ ᱵᱟᱵᱟ ᱛᱟᱞᱮ ᱜᱮ ᱛᱟᱞᱦᱮ ᱟᱞᱮ ᱫᱚ ᱩᱱᱟᱹᱜ ᱠᱚᱢ ᱜᱮᱭᱟᱞᱮ᱾ ᱛᱟᱦᱚᱞᱮ ᱫᱟᱨᱮ ᱨᱚᱦᱚᱭ ᱦᱮᱱᱟᱜ ᱜᱮᱭᱟ ᱱᱚᱝᱠᱟ ᱥᱟᱨᱡᱚᱢ ᱫᱟᱨᱮ ᱨᱮ ᱨᱚᱦᱚᱭ ᱠᱟᱫᱟ ᱟᱹᱜᱩ ᱠᱟᱛᱮᱫ᱾ ᱛᱟᱦᱚᱞᱮ ᱚᱸᱰᱮ ᱠᱷᱚᱱ ᱜᱮ ᱛᱤᱭᱳᱜ ᱞᱮᱠᱷᱟᱱ ᱜᱮ ᱚᱸᱰᱮ ᱠᱷᱚᱱ ᱜᱮ ᱦᱩᱭᱩᱜ ᱜᱮᱭᱟ᱾ ᱟᱨ ᱵᱤᱨ ᱪᱟᱞᱟ ᱠᱚᱫᱚ ᱵᱟᱝ ᱦᱩᱭᱩᱜ ᱜᱮᱭᱟ ᱦᱟᱱᱮ ᱡᱚᱠᱷᱚᱱ ᱢᱚᱠᱚᱨ ᱠᱚ ᱦᱩᱭᱩᱜᱼᱟ ᱵᱚᱲᱚᱣᱟᱜ᱾ ᱥᱟᱠᱨᱟᱛ ᱠᱚ ᱡᱟᱦᱟᱸ ᱵᱚᱱ ᱢᱮᱛᱟᱜ ᱠᱟᱱᱟ᱾
ᱦᱮᱸ,
ᱩᱱ ᱡᱚᱠᱷᱚᱱ ᱫᱚ ᱟᱭᱳ ᱛᱟᱞᱮ ᱜᱮ ᱵᱤᱨ ᱞᱮ ᱪᱟᱞᱟᱜᱼᱟ ᱰᱷᱮᱨ ᱧᱚᱜ ᱞᱮ ᱦᱮᱴᱮᱡ ᱟᱹᱜᱩ ᱠᱟᱜᱼᱟ᱾
ᱚ ᱟᱫᱚ ᱥᱟᱠᱨᱟᱛ, ᱥᱚᱢᱚᱭ ᱱᱟᱦᱟᱜ ᱢᱟᱠᱚ ᱢᱮᱱ ᱛᱟᱦᱮᱱ ᱠᱤ ᱜᱚᱜᱚ ᱠᱚ ᱥᱮ? ᱢᱟᱱᱮ ᱟᱭᱩ ᱦᱚᱲ ᱠᱚᱫᱚ ᱱᱟᱦᱟᱜ, ᱵᱤᱨ ᱠᱚᱫᱚ ᱵᱟᱠᱚ ᱪᱟᱞᱟᱜᱼᱟ ᱩᱱ ᱨᱮᱫᱚ ᱩᱱ ᱨᱮᱫᱚ ᱱᱟᱦᱟᱜ ᱵᱟᱵᱟ ᱦᱚᱲᱜᱮ ᱮᱠᱮᱱ ᱠᱚ ᱪᱟᱞᱟᱜ ᱛᱟᱦᱮᱱᱟ ᱵᱤᱨ ᱠᱚᱫᱚ ᱥᱮᱸᱫᱽᱨᱟ ᱠᱚᱫᱚ ᱱᱟᱦᱟᱜ ᱟᱞᱮ ᱥᱮᱫ ᱫᱚ ᱱᱟᱦᱟᱜ ᱟᱫᱚ ᱟᱯᱮ ᱥᱮᱫ ᱫᱚ ᱮᱱᱛᱮᱫ ᱪᱮᱫ ᱞᱮᱠᱟ ᱱᱟᱦᱟᱜ,
ᱟᱞᱮ ᱥᱮᱫ ᱫᱚ ᱟᱭᱳ ᱛᱟᱠᱚ ᱜᱮ ᱵᱤᱨ ᱠᱚᱠᱚ ᱪᱟᱞᱟᱜ ᱜᱮᱭᱟ ᱤᱧ ᱦᱚᱧ ᱪᱟᱞᱟᱜ ᱜᱮᱭᱟ ᱟᱭᱳᱥᱟᱣ᱾ ᱚᱱᱟ ᱫᱚ ᱥᱮᱸᱫᱽᱨᱟ ᱫᱚ ᱵᱟᱝ ᱠᱟᱱᱟ ᱚᱱᱟ ᱫᱚ ᱥᱟᱠᱟᱢ ᱦᱮᱡ ᱟᱠᱟᱱᱟ᱾
ᱦᱳᱭ,
ᱟᱨ ᱥᱮᱸᱫᱽᱨᱟ ᱫᱚ ᱠᱷᱟᱱ ᱫᱚ ᱟᱭᱳ ᱛᱟᱠᱚᱫᱚ ᱪᱮᱫᱟᱜ ᱠᱚ ᱪᱟᱞᱟᱜᱼᱟ ᱚᱱᱟ ᱫᱚ ᱵᱟᱠᱚ ᱪᱟᱞᱟᱜ ᱜᱮᱭᱟ ᱟᱨ ᱟᱯᱮ ᱥᱮᱫ ᱫᱚ ᱛᱟᱦᱚᱞᱮ,
ᱟᱫᱚ ᱚᱱᱟᱜᱮᱢ ᱞᱟᱹᱭ ᱠᱮᱫᱟ ᱠᱤ ᱥᱮᱸᱫᱽᱨᱟ ᱨᱮᱠᱚ ᱞᱮ ᱥᱮᱱᱚᱜᱼᱟ ᱟᱫᱚ ᱮᱴᱟᱜ ᱫᱤᱱ ᱦᱚᱸᱯᱮ ᱥᱮᱱ ᱫᱟᱲᱮᱭᱟᱜ ᱜᱮᱭᱟ ᱚᱱᱟ ᱢᱟ᱾ ᱱᱮᱪᱟᱨᱮᱞ ᱠᱟᱛᱷᱟ ᱠᱟᱱ ᱦᱳᱭ᱾ ᱟᱫᱚ ᱚᱱᱟᱛᱤᱧ ᱠᱩᱞᱤ ᱠᱮᱫ ᱢᱮᱭᱟ ᱛᱟᱦᱚᱞᱮ ᱛᱚᱵᱮ ᱟᱯᱮ ᱥᱮᱫ ᱫᱚ ᱚᱱᱮᱢ ᱞᱟᱹᱭ ᱠᱮᱫ ᱞᱮᱠᱟ ᱵᱤᱨ ᱯᱮ ᱥᱮᱫ, ᱥᱟᱺᱜᱤᱧ ᱧᱚᱜ ᱜᱮᱭᱟ ᱛᱚᱵᱮ ᱛᱟᱲᱟᱢ ᱛᱮᱜᱮ ᱯᱮ ᱪᱟᱞᱟᱜ ᱛᱟᱦᱮᱱᱟ ᱠᱷᱮᱛ ᱱᱟᱞᱟ ᱜᱟᱹᱰᱤᱭᱟᱹ ᱠᱚ, ᱛᱟᱲᱟᱢ ᱛᱟᱲᱟᱢ ᱛᱮ᱾
ᱦᱮᱸ,
ᱟᱨ ᱫᱟᱜᱽ ᱠᱚ ᱡᱩᱫᱤ ᱛᱮᱛᱟᱝ ᱮᱢᱟᱱ ᱞᱮᱯᱮ ᱠᱷᱟᱭ ᱚᱱᱟ ᱵᱤᱨ ᱜᱟᱡᱟᱲ ᱨᱮ ᱛᱟᱦᱚᱞᱮ ᱫᱚ ᱫᱟᱜᱽ, ᱠᱩ ᱨᱮᱭᱟᱜ ᱧᱩᱧᱩ ᱨᱮᱭᱟᱜ ᱚᱱᱛᱮ ᱫᱚ ᱱᱟᱞᱟ ᱠᱚ ᱢᱮᱱᱟᱜᱼᱟ ᱥᱮ ᱵᱟᱝ ᱜᱟᱹᱰᱭᱟᱹ ᱱᱟᱞᱟ ᱠᱚ ᱥᱮ
ᱟᱫᱚ ᱦᱮᱱᱟᱜ ᱫᱚ ᱦᱮᱱᱟᱜ ᱜᱮᱭᱟ᱾ ᱟᱞᱮ ᱥᱮᱫ ᱫᱚ ᱩᱱᱟᱹᱜ ᱰᱟᱹᱰᱤ ᱜᱷᱟᱴ ᱫᱚ ᱵᱟᱹᱱᱩᱜ ᱜᱮᱭᱟ ᱱᱚᱛᱮ ᱫᱚ, ᱟᱫᱚ ᱚᱱᱟ ᱥᱩᱨ ᱨᱮ ᱢᱤᱫᱴᱟᱝ ᱟᱛᱳ ᱴᱚᱞᱟ ᱦᱮᱱᱟᱜᱼᱟ ᱫᱤᱠᱩ ᱟᱛᱳ ᱠᱟᱱᱟ ᱛᱟᱦᱞᱮ ᱚᱸᱰᱮ ᱪᱟᱞᱟᱣ ᱨᱮᱦᱚᱸ ᱫᱟᱜᱽ ᱧᱩ ᱫᱚ ᱜᱟᱱᱚᱜ ᱜᱮᱭᱟ᱾
ᱦᱳᱭ ᱦᱳᱭ ᱫᱟᱜᱽ ᱧᱩ ᱢᱟ ᱮᱱᱛᱮᱫ ᱜᱚᱴᱟ ᱜᱮ ᱜᱟᱱᱚᱜ ᱜᱮ ᱟᱨ ᱚᱠᱚᱭ ᱦᱚᱸ ᱵᱟᱵᱚᱱ ᱢᱟᱱᱟ ᱫᱟᱲᱮᱭᱟᱠᱚ, ᱣᱟᱜ ᱫᱟᱜᱽ ᱵᱟᱵᱚᱫ ᱛᱮᱫᱚ ᱴᱷᱤᱠ ᱜᱮᱭᱟ᱾ ᱱᱚᱣᱟ ᱫᱚ ᱢᱤᱫᱴᱮᱱ ᱡᱚᱛᱚ ᱦᱚᱲᱟᱜ ᱡᱤᱱᱤᱥ ᱠᱟᱱᱟ ᱦᱳᱭ, ᱟᱨ ᱱᱚᱣᱟ ᱵᱟᱠᱷᱟᱡ ᱫᱚ ᱟᱵᱚ ᱫᱟᱜᱽ ᱵᱟᱠᱷᱟᱡ ᱫᱚ ᱵᱟᱵᱚᱱ ᱛᱟᱦᱮᱸ ᱫᱟᱲᱮᱭᱟᱜᱼᱟ ᱟᱨ ᱡᱩᱫᱤ ᱟᱞᱮ ᱥᱮᱭᱟᱜ ᱡᱩᱫᱤᱧ ᱞᱟᱹᱭᱟ,
ᱦᱩᱸ ᱟᱯᱮ ᱥᱮᱫ ᱫᱚ ᱪᱮᱫ ᱞᱮᱠᱟ ᱦᱮᱸ,
ᱛᱟᱦᱚᱞᱮ ᱦᱳᱭ ᱵᱟᱢ ᱠᱩᱞᱤᱭᱤᱫᱤᱧ ᱠᱟᱱᱟ ᱟᱫᱚ ᱤᱧ ᱛᱮᱜᱤᱧ ᱞᱟᱹᱭᱮᱫ ᱠᱟᱱᱟ᱾
ᱟᱫᱚ ᱤᱧᱦᱚᱸ ᱚᱠᱛᱚᱭ ᱤᱢᱟᱹᱧ ᱢᱮ ᱠᱩᱞᱤᱱᱟ,
ᱦᱳᱭ ᱛᱟᱦᱞᱮ ᱟᱞᱮ ᱥᱮᱫ ᱡᱩᱫᱤ ᱵᱩᱨᱩ ᱟᱞᱮ ᱥᱮᱫ ᱤᱧ ᱞᱟᱹᱭᱟ ᱛᱟᱦᱞᱮ ᱟᱞᱮ ᱥᱮᱫ ᱫᱚ ᱱᱟᱦᱟᱜ, ᱵᱩᱨᱩ ᱠᱚᱦᱚᱸ ᱢᱮᱱᱟᱜᱼᱟ ᱵᱤᱨ ᱠᱚ ᱦᱚᱸ ᱢᱮᱱᱟᱜᱼᱟ ᱵᱟᱱᱟᱨ ᱜᱮ ᱢᱮᱱᱟᱜᱼᱟ ᱟᱫᱚ ᱵᱩᱨᱩ ᱨᱮ, ᱫᱚ ᱱᱟᱦᱟᱜ ᱟᱹᱰᱤ ᱜᱟᱴ ᱦᱟᱹᱲᱩ ᱠᱚ ᱢᱮᱱᱟᱜ ᱠᱚᱣᱟ ᱩᱱᱠᱩ ᱦᱟᱹᱲᱩ ᱢᱟᱱᱮᱢ ᱵᱩᱡᱷᱟᱹᱣ
ᱦᱮᱸ ᱟᱞᱮ ᱥᱮᱫ ᱦᱚ ᱠᱚ ᱦᱤᱡᱩᱜ ᱜᱮᱭᱟ ᱦᱟᱹᱲᱩ ᱠᱚ᱾
ᱦᱳᱭ ᱩᱱᱠᱩ ᱡᱤᱞᱤᱝ ᱡᱮᱞᱤᱝ ᱡᱟᱦᱟᱸᱭ ᱪᱟᱲᱵᱚᱞ ᱢᱮᱱᱟᱜ ᱛᱟᱠᱚ ᱩᱱᱠᱩ ᱦᱚᱸ ᱟᱨᱟᱭ ᱠᱷᱟᱴ ᱴᱚ ᱢᱮᱱᱟᱜ ᱛᱟᱠᱚ ᱩᱱᱠᱩ ᱩᱱᱠᱩ ᱦᱚᱸ ᱢᱮᱱᱟᱜ ᱠᱚᱜᱮ ᱭᱟ ᱟᱫᱚ ᱱᱟᱦᱟᱜ, ᱠᱷᱟᱴᱚ ᱪᱟᱲ ᱵᱚᱝ ᱣᱟᱞᱟ ᱦᱟᱹᱲᱩ ᱩᱱᱠᱩ
ᱤᱧ ᱫᱚ ᱵᱟᱹᱧ ᱧᱮᱞ ᱠᱟᱜ ᱠᱚᱣᱟ᱾
ᱜᱟᱹᱲᱤ ᱠᱚ ᱢᱮᱛᱟᱮ ᱠᱚᱣᱟ ᱩᱱᱠᱩ ᱮᱱᱮᱡ ᱞᱟᱹᱜᱤᱫ ᱠᱚ ᱟᱹᱜᱩ ᱠᱚ ᱛᱟᱦᱮᱱ ᱪᱷᱳᱴᱟ ᱣᱟᱞᱟ, ᱜᱟᱶ ᱜᱟᱶ ᱢᱮ
ᱟᱞᱮ ᱥᱮᱫ ᱫᱚ ᱵᱟᱠᱚ ᱟᱹᱜᱩ ᱟᱠᱟᱫ ᱠᱚᱣᱟ ᱟᱹᱰᱤ ᱦᱩᱰᱤᱧ ᱨᱤᱧ ᱧᱮᱞ ᱟᱠᱟᱫ ᱠᱚᱣᱟ ᱮᱠᱷᱚᱱ ᱫᱚ ᱢᱚᱱᱮ ᱵᱟᱹᱱᱩᱜ ᱛᱤᱧᱟᱹ ᱡᱮ ᱪᱮᱫ ᱠᱟᱱᱟ ᱠᱚ,
ᱦᱳᱭ ᱢᱤᱫ ᱵᱟᱨ ᱢᱤᱫ ᱴᱮᱡ ᱫᱚ ᱞᱟᱹᱴᱩ ᱦᱟᱹᱲᱩ ᱠᱚ ᱛᱟᱦᱮᱱᱟ ᱢᱤᱫ ᱴᱮᱡ ᱫᱚ ᱠᱟᱹᱴᱤᱡ ᱦᱟᱹᱲᱩ ᱠᱚ ᱛᱟᱦᱮᱱᱟ ᱴᱷᱤᱠ ᱜᱮᱭᱟ ᱟᱫᱚ ᱟᱞᱮ ᱥᱮᱫ ᱫᱚ ᱱᱟᱦᱟᱜ, ᱵᱟᱱᱟᱨ ᱜᱮ ᱢᱮᱱᱟᱜ ᱠᱚᱣᱟ, ᱟᱫᱚ ᱤᱧ ᱫᱚ ᱱᱟᱦᱟᱜ ᱚᱱᱟ ᱚᱱᱟ ᱵᱩᱨᱩ ᱟᱞᱮ ᱫᱚ ᱱᱟᱦᱟᱜ ᱯᱮᱲᱟ ᱚᱲᱟᱜ ᱤᱧ ᱥᱮᱱ ᱠᱟᱱ ᱛᱟᱦᱮᱸ ᱱᱟ ᱟᱫᱚ ᱯᱮᱲᱟ ᱚᱲᱟᱜ ᱨᱮ ᱱᱟᱦᱟᱜ ᱚᱱᱮ ᱟᱧᱡᱤᱨ ᱵᱤᱞᱤ ᱟᱹᱰᱤ ᱟᱸᱴ ᱡᱚᱜ ᱠᱟᱱ ᱛᱟᱦᱮᱸᱱᱟ ᱟᱫᱚ ᱟᱧᱡᱤᱨ ᱵᱤᱞᱤᱧ ᱜᱚᱜ ᱠᱮᱫᱟ ᱟᱨ ᱡᱷᱚᱞᱟ ᱨᱮ ᱛᱮᱣᱤᱧ ᱠᱟᱛᱮᱫ, ᱥᱮᱯᱤᱧ ᱠᱟᱛᱮᱜ ᱤᱧ ᱦᱤᱡᱩᱜ ᱠᱟᱱ ᱛᱟᱦᱮᱸᱱᱟ ᱟᱫᱚ ᱵᱩᱨᱩ ᱟᱲᱮ ᱨᱮ ᱜᱮ, ᱜᱮ ᱱᱟᱦᱟᱜ ᱚᱱᱟ ᱜᱟᱹᱰᱤ ᱫᱮᱡᱚᱜ ᱼᱟ ᱫᱚ ᱢᱮᱱᱟᱜᱼᱟ᱾ ᱢᱟᱱᱮ ᱟᱹᱰᱤ ᱠᱟᱹᱴᱤᱡ ᱥᱚᱢᱳᱭ ᱨᱮᱭᱟᱜ ᱠᱟᱛᱷᱟᱧ ᱞᱟᱹᱭ ᱟᱢ ᱠᱟᱱᱟ ᱫᱩ ᱦᱟᱡᱟᱨ ᱯᱟᱸᱪ ᱪᱷᱮ ᱨᱮᱭᱟᱜ ᱠᱟᱛᱷᱟᱧ ᱞᱟᱹᱭᱮᱫ,
ᱦᱳᱭ, ᱟᱪᱪᱷᱟ ᱦᱮᱸ ᱢᱮᱱ ᱢᱮ᱾
ᱟᱫᱚ ᱯᱟᱸᱪ ᱫᱚᱥ ᱴᱤ ᱦᱟᱹᱲᱩ ᱠᱚ ᱫᱟᱹᱲ ᱟᱹᱜᱩ ᱠᱮᱜᱼᱟ, ᱟᱨ ᱠᱚ ᱥᱟᱵ ᱠᱤᱫᱤ ᱧᱟ ᱢᱤᱫ ᱛᱤ ᱠᱚ ᱥᱟᱵ ᱠᱮᱫ ᱛᱤᱧᱟᱹ ᱦᱳᱭ,
ᱦᱮᱸ᱾
ᱛᱤ ᱠᱚ ᱥᱟᱵ ᱠᱮᱫ ᱛᱤᱧᱟᱹ ᱟᱨ ᱡᱷᱚᱞᱟ ᱠᱷᱚᱱᱚᱡ ᱠᱚ ᱩᱰᱩᱠ ᱠᱮᱫ ᱛᱤᱧᱟᱹ ᱮᱠᱫᱚᱢ ᱡᱚ ᱵᱟᱱᱟᱨ ᱛᱤ ᱛᱮ ᱟᱨ ᱡᱟᱸᱜᱟ ᱛᱮᱦᱚᱸ ᱠᱚ ᱥᱟᱵ ᱫᱟ᱾ ᱠᱚᱣᱟ ᱫᱚ ᱡᱟᱸ ᱜᱟ ᱦᱚᱸ ᱛᱤ ᱞᱮᱠᱟ ᱜᱮ ᱛᱟ ᱠᱚ, ᱡᱚᱛᱚ ᱛᱮᱠᱚ ᱥᱟᱵ ᱠᱮᱜᱼᱟ ᱟᱨ ᱠᱚ ᱫᱟᱹᱲ ᱠᱮᱫᱟ ᱵᱩᱨᱩ ᱨᱟᱠᱟᱵ ᱮᱱᱟ ᱟᱫᱚ ᱵᱤᱨ ᱵᱩᱨᱩ ᱥᱮᱫ ᱨᱮ ᱟᱹᱰᱤ ᱠᱟᱡᱟᱠ ᱢᱮᱱᱟᱜ ᱠᱚᱣᱟ ᱵᱚᱞᱮ ᱩᱱᱠᱩ ᱦᱟᱺᱲᱩ ᱟᱞᱮ ᱥᱮᱫ ᱫᱚ, ᱟᱨ ᱫᱟᱨᱮ ᱥᱟᱠᱟᱢ ᱥᱟᱨᱡᱚᱢ ᱥᱟᱠᱟᱢ ᱠᱩ ᱦᱮᱡ ᱞᱟᱹᱜᱤᱫ ᱦᱚᱸ ᱥᱮ ᱥᱟᱦᱟᱱ ᱥᱟ ᱠᱟᱢ ᱞᱟᱹᱜᱤᱫ ᱦᱚᱸ ᱵᱩᱨᱩ ᱠᱚ ᱪᱟᱞᱟᱜ ᱛᱟᱦᱮᱱᱟ, ᱠᱩᱲᱤ ᱜᱤᱫᱟᱹᱨ ᱠᱩ ᱠᱩ ᱥᱮᱱᱚᱜ ᱛᱟᱸᱦᱮᱱᱟ ᱜᱚ ᱜᱚ ᱦᱚᱲ ᱠᱩ ᱠᱩ ᱪᱟᱞᱟᱜ ᱛᱟᱸᱦᱮᱱᱟ ᱵᱟᱵᱟ ᱦᱚᱲ ᱦᱚᱸᱠᱚ ᱥᱮᱱᱚᱜ ᱛᱟᱸᱦᱮᱱᱟ᱾
ᱟᱨ ᱚᱱᱛᱮ ᱠᱷᱚᱱᱚᱡ ᱜᱮᱞᱮ ᱟᱹᱜᱩᱭ ᱛᱟᱸᱦᱮᱱᱟ ᱡᱟᱦᱟᱸ ᱛᱤᱱᱟᱹᱜ ᱡᱩᱨᱤ ᱵᱟᱞᱟ ᱮᱱᱛᱮᱜ ᱢᱮᱱᱟᱜᱼᱟ ᱚᱱᱟ ᱠᱚ ᱦᱳᱭ᱾
ᱟᱹᱜᱩ ᱫᱚ ᱫᱚᱨ ᱠᱟᱨ ᱠᱟᱱ ᱜᱮᱭᱟ ᱛᱟᱦᱞᱮ ᱟᱯᱮ ᱥᱮᱫ ᱫᱚ ᱵᱤᱨ ᱫᱚᱢᱮ ᱦᱮᱸᱱᱟᱜ ᱜᱮᱭᱟ ᱥᱮ?
ᱦᱳᱭ ᱟᱞᱮ ᱥᱮᱫ ᱫᱚ ᱵᱤᱨ ᱫᱚ ᱢᱮᱱᱟᱜᱼᱟ, ᱟᱞᱮ ᱥᱮᱫ ᱫᱚ ᱚᱠᱟ ᱞᱮᱠᱟᱱ ᱵᱤᱨ ᱢᱮᱱᱟᱜᱼᱟ ᱥᱟᱨ ᱠᱟᱨ ᱥᱮᱫ ᱠᱷᱚᱡ ᱠᱚ ᱨᱚᱦᱚᱭ ᱟᱠᱟᱫ ᱞᱮᱭᱟ ᱫᱟᱨᱮ,
ᱯᱟᱸᱪ ᱫᱚᱥ ᱦᱟᱡᱟᱨ ᱫᱟᱨᱮ ᱠᱚ ᱨᱚᱦᱚᱭ ᱟᱠᱟᱜ ᱞᱮᱭᱟ ᱮᱠᱷᱮᱱ ᱠᱟᱹᱡᱩ ᱨᱮᱭᱟᱜ ᱚᱱᱟ ᱠᱟᱹᱡᱩ ᱵᱟᱫᱟᱢ ᱵᱟᱝ ᱛᱟᱸᱦᱮᱱᱟ?
ᱦᱮᱸ ᱦᱮᱸ ᱦᱮᱸ᱾
ᱦᱳᱭ ᱯᱟᱸᱪ ᱫᱚᱥ ᱦᱟᱡᱟᱨ ᱠᱟᱡᱩ ᱫᱟ ᱵᱟᱡᱟᱢ ᱠᱚ ᱨᱚᱦᱚᱭ ᱟᱠᱟᱜᱼᱟ ᱚᱱᱟ ᱠᱟᱹᱥᱭᱟᱹ ᱠᱚ ᱢᱮᱛᱟᱜᱼᱟ, ᱚᱱᱟ ᱫᱟᱨᱮ ᱠᱚ ᱨᱚᱦᱚᱭ ᱟᱠᱟᱜ ᱞᱮᱭᱟ᱾ ᱢᱟᱱᱮ ᱟᱞᱮ ᱟᱛᱩ ᱫᱚ ᱠᱟᱹᱥᱭᱟᱹ ᱫᱟᱨᱮ
ᱠᱟᱹᱥᱭᱟᱹ ᱫᱟᱨᱮ ᱫᱚ ᱪᱮᱫ?
ᱠᱟᱹᱥᱭᱟᱹ ᱫᱟᱨᱮ ᱫᱚ ᱪᱮᱫ ᱫᱟᱨᱮ ᱠᱟᱱᱟ ᱠᱟᱹᱥᱭᱟᱹ ᱫᱟᱨᱮ? ᱦᱳᱭ ᱚᱱᱟ ᱜᱮᱠᱚ ᱢᱮ ᱛᱟ ᱟᱞᱮ ᱥᱮᱫ ᱫᱚ ᱠᱟᱹᱥᱤᱭᱟᱹ ᱞᱮ ᱢᱮᱛᱟᱜᱼᱟ ᱟᱫᱚ ᱚᱱᱟ ᱫᱚ ᱢᱤᱫ ᱴᱮᱱ ᱯᱷᱚᱨᱮᱥᱴ ᱵᱤᱵᱷᱟᱜᱽ ᱥᱮᱫ ᱠᱷᱚᱱ ᱠᱚ ᱨᱚᱦᱚᱭ ᱛᱟᱸᱦᱮᱱᱟ ᱚᱱᱟ ᱫᱟᱨᱮ ᱫᱚ᱾
ᱚ ᱛᱟᱦᱞᱮ ᱟᱞᱮ ᱥᱮᱫ ᱫᱚ ᱟᱞᱟᱜᱽ ᱠᱚ ᱢᱮᱛᱟᱜᱼᱟ, ᱚᱱᱟ ᱚᱱᱟ ᱫᱟᱨᱮ ᱫᱚ
ᱦᱳᱭ ᱦᱳᱭ ᱚᱱᱟ ᱵᱟᱦᱟᱜ ᱛᱟᱸᱦᱮᱜ ᱱᱟ ᱚᱱᱟ ᱫᱚ ᱥᱟᱥᱟᱝ ᱥᱟᱥᱟᱝ
ᱥᱟᱥᱟᱝ ᱥᱟᱥᱟᱝ ᱵᱟᱦᱟᱜᱼᱟ ᱟᱨ ᱡᱚᱜᱼᱟ ᱦᱟᱱᱮ ᱟᱞᱟᱜ ᱜᱮ᱾
ᱜᱛᱤᱞ ᱫᱷᱩᱲᱤ ᱨᱮ ᱦᱟᱸᱜ ᱧᱩᱛᱩᱢ ᱠᱚ ᱚᱞ ᱠᱟᱛᱮᱫ ᱟᱫᱚ ᱚᱱᱟᱨᱮᱢ ᱪᱩᱨᱩᱡᱟᱜ ᱠᱷᱟᱡ ᱫᱚ ᱦᱟᱸᱜ ᱟᱫᱚ ᱥᱟᱺᱜᱤᱧ ᱠᱷᱚᱡ ᱜᱮ ᱧᱮᱞ ᱧᱟᱢᱚᱜᱼᱼ ᱛᱟᱸᱦᱮᱱᱟ ᱦᱳᱭ᱾ ᱜᱤᱫᱽᱨᱟᱹ ᱥᱚᱢᱚᱭ ᱨᱮᱞᱮ ᱚᱠᱛᱮ ᱨᱮ ᱜᱟᱛᱮᱜ ᱦᱩᱭᱩᱜ ᱠᱟᱱ ᱛᱟᱦᱮᱱᱟ ᱟᱫᱚ ᱱᱮᱛᱟᱨ ᱦᱚᱸᱠᱚ ᱨᱚᱦᱚᱭ ᱟᱠᱟᱫ ᱞᱮᱭᱟ᱾ ᱟᱫᱚ ᱜᱚᱴᱟ ᱜᱤ ᱟᱞᱮ ᱟ ᱛᱳ ᱫᱚ ᱵᱟᱱᱟᱨ ᱥᱮᱫ ᱠᱷᱚᱡ ᱪᱟᱨᱳ ᱛᱚᱨᱚᱯ ᱥᱮᱫ ᱠᱷᱚᱡ ᱚᱱᱟ ᱵᱟᱠᱚ ᱢᱮᱱ ᱠᱟᱜ ᱞᱮᱠᱟ ᱚᱱᱟ ᱢᱤᱫᱴᱟᱱ ᱫᱟᱬᱟᱱ ᱴᱩᱨᱤᱥᱴ ᱯᱞᱮᱥ ᱞᱮᱠᱟ ᱮᱠᱫᱚᱢ ᱜᱚᱴᱟ ᱜᱮ ᱪᱟᱨᱳ ᱥᱟᱭᱤᱰ ᱵᱤᱨ ᱢᱮᱱᱟᱜᱼᱟ, ᱟᱨ ᱛᱟᱞᱟᱨᱮ ᱢᱮᱱᱟᱜ ᱛᱟᱞᱮᱭᱟ ᱟᱹᱛᱩ ᱟᱨ ᱚᱸᱰᱮ ᱜᱮ ᱢᱮᱱᱟᱜᱼᱟ ᱤᱥᱠᱩᱞ ᱠᱮᱢᱯᱟᱥ ᱠᱚ ᱢᱮᱱᱟᱜᱼᱟ ᱞᱟᱹᱴᱩ ᱞᱟᱹᱴᱩ ᱤᱥ ᱠᱩᱞ ᱠᱚᱠᱚ ᱡᱷᱤᱡ ᱠᱟᱜᱼᱟ ᱥᱟᱨᱠᱟᱨ ᱥᱮᱫ ᱠᱷᱚᱡ ᱠᱩᱲᱤ ᱜᱤᱫᱽᱨᱟᱹᱜ ᱥᱠᱩᱞ ᱠᱚᱠᱚ ᱡᱷᱤᱡ ᱠᱟᱜᱼᱟ᱾ ᱟᱫᱚ ᱱᱟᱸᱦᱟᱜ ᱟᱹᱰᱤ ᱱᱟᱯᱟᱭ ᱠᱟᱹᱜ ᱛᱟᱦᱮᱱᱟ ᱟᱞᱮ ᱥᱮᱫ ᱫᱚ ᱚᱱᱟ ᱥᱟᱠᱟᱢ ᱠᱚ ᱦᱮᱡ ᱠᱚᱦᱚᱸ ᱞᱮ ᱥᱮᱱᱚᱜ ᱛᱟᱸᱦᱮᱱᱟ ᱚᱱᱟ ᱥᱩᱨ ᱜᱤ ᱢᱮᱱᱟᱜᱼᱟ, ᱟᱨ ᱟᱹᱰᱤ ᱱᱟᱯᱟᱭ ᱵᱟᱡᱟᱨ ᱦᱚᱸᱞᱮ ᱥᱩ ᱨᱩᱜ ᱛᱮᱦᱮᱱᱟ ᱵᱟᱡᱟᱨ ᱦᱚᱸ ᱚᱱᱠᱟ ᱫᱩ ᱠᱤᱞᱳᱢᱤᱴᱟᱨ ᱜᱤ ᱪᱟᱞᱟᱜ ᱦᱩᱭᱩᱜᱼᱟ᱾ ᱚᱲᱟᱜ ᱠᱷᱚᱡ ᱦᱳᱭ᱾
ᱟᱨ ᱞᱟᱹᱭ ᱫᱤᱧ ᱛᱟᱦᱞᱮ ᱩᱫ ᱠᱚᱫᱚ ᱛᱟᱞᱦᱮ ᱠᱚ ᱡᱟᱱᱟᱢᱚᱜ ᱠᱟᱱ ᱜᱮᱭᱟ? ᱥᱮ ᱵᱤᱨ ᱨᱮ
ᱦᱳᱭ ᱩᱜ ᱠᱚᱫᱚ ᱱᱟᱦᱟᱜ ᱟᱰᱤ ᱠᱟᱡᱟᱠ ᱠᱚ ᱡᱟᱱᱟᱢᱚᱜ ᱠᱟᱱᱟ, ᱟᱫᱚ ᱚᱱᱟ ᱫᱚᱼᱼ ᱛᱷᱚᱲᱟᱜᱟᱱ ᱥᱟᱹᱜᱤᱧ ᱧᱚᱜ ᱨᱮ ᱚᱱᱟ ᱫᱚ ᱛᱷᱚᱲᱟ ᱜᱟᱱ ᱥᱟᱹᱜᱤᱧ ᱧᱚᱜ ᱨᱮ ᱟᱫᱚ ᱚᱸᱰᱮ ᱫᱚ ᱦᱟᱸᱜᱼᱼ ᱱᱚᱝᱠᱟ ᱚᱠᱛᱮ ᱱᱤᱫᱟᱹ᱾ ᱪᱟᱹᱨ ᱵᱟᱡᱮ ᱧᱤᱫᱟᱹ ᱠᱷᱚᱡ ᱱᱟᱦᱟᱜ ᱠᱩ ᱠᱩᱲᱤ ᱜᱤᱫᱟᱹᱨ ᱠᱩ ᱠᱚᱲᱟ ᱜᱤᱫᱟᱹᱨ ᱱᱟᱦᱟᱜᱼᱼ ᱠᱩ ᱴᱚᱪ ᱠᱩ ᱟᱛᱮᱜ ᱮᱱᱛᱮᱜ ᱠᱚ ᱥᱮᱱᱚᱜ ᱛᱮᱦᱮᱱᱟ᱾ ᱴᱚᱪ ᱠᱚ ᱡᱩᱞ ᱠᱮᱛᱮᱫ ᱟᱨ ᱠᱚ ᱥᱮᱸᱫᱽᱨᱟᱭ ᱛᱮᱦᱮᱱᱟ ᱟᱨᱠᱩ ᱟᱹᱜᱩᱭ ᱛᱮᱦᱮᱱᱟ᱾ ᱦᱚᱲᱚ ᱦᱚᱲᱚᱜ ᱚᱱᱟ ᱡᱟᱦᱟᱸᱱᱟᱜ ᱯᱷᱟᱹᱛᱤᱭᱟᱹᱜ ᱠᱩᱠᱩ ᱤᱫᱤ ᱠᱟᱜ ᱛᱮᱦᱮᱱᱟ ᱚᱱᱟ ᱠᱚᱛᱮ ᱯᱮᱨᱮᱡ ᱯᱮᱨᱮᱡ ᱠᱚ ᱟᱹᱜᱩᱭ ᱛᱮᱦᱮᱱᱟ ᱯᱩᱴᱠᱟᱹ ᱠᱩᱠᱩ ᱟᱹᱜᱩ ᱠᱚ ᱛᱮᱦᱮᱱᱟ᱾
ᱚ ᱟᱪᱪᱷᱟ᱾
ᱟᱫᱚ ᱱᱟᱦᱟᱜ ᱚᱱᱮ ᱯᱩᱴᱠᱟᱹ ᱨᱮᱭᱟᱜ ᱞᱮᱴᱚᱢ ᱡᱚᱢ ᱵᱟᱲᱟᱣ ᱟᱠᱟᱫ ᱜᱮᱭᱟ? ᱥᱮ ᱟᱯᱮ ᱥᱮᱫ ᱫᱚ ᱯᱩᱴᱠᱟᱹ ᱠᱩᱫᱚ ᱵᱟᱹᱱᱩᱜ?
ᱦᱤᱱᱟᱜ ᱠᱚᱣᱟ ᱢᱤᱫ ᱥᱟᱞ ᱟᱜᱮ ᱡᱚᱢ ᱦᱩᱭ ᱞᱮᱱᱟ ᱟᱫᱚ ᱡᱚᱢ ᱵᱟᱝ ᱦᱳᱭ ᱠᱟᱱᱟ᱾
ᱦᱳᱭ ᱟᱫᱚ ᱱᱟᱦᱟᱜ ᱟᱰᱤ ᱥᱤᱵᱤᱞ ᱟᱰᱤ ᱥᱤᱵᱤᱞ ᱟᱹᱭᱠᱟᱹᱜ ᱛᱟᱦᱮᱱᱟ ᱢᱟᱱᱮ ᱠᱩᱼᱼ ᱯᱩᱴᱠᱟᱹ ᱞᱮᱴᱚ ᱚᱱᱟ ᱩᱫ ᱚᱱᱟ ᱵᱤᱨ ᱩᱫ ᱫᱚ ᱱᱟᱦᱟᱜ ᱤᱱᱟᱹᱜ ᱥᱤᱵᱤᱞ ᱵᱟᱛᱟᱨ ᱟᱹᱭᱠᱟᱹᱜᱼᱟ᱾ ᱡᱮ ᱢᱤᱫᱼᱼ ᱫᱚᱢ ᱡᱚᱢ ᱞᱮᱠᱷᱟᱡ ᱱᱟᱦᱟᱜ ᱟᱫᱚ ᱪᱟᱨ ᱵᱟᱡᱮ ᱧᱤᱫᱟᱹ ᱨᱮ ᱡᱩᱫᱤ ᱡᱟᱱᱟᱢᱚᱜ ᱠᱟᱱᱟ ᱱᱟᱦᱟᱜ ᱟᱫᱚᱼᱼ ᱛᱤᱱ ᱵᱟᱡᱮ ᱧᱤᱫᱟᱹ ᱦᱚᱸ ᱥᱮᱸᱫᱽᱨᱟᱢ ᱥᱮᱱ ᱫᱟᱲᱤᱭᱟᱜᱼᱟ ᱚᱱᱟ ᱡᱚᱢ ᱨᱮᱭᱟᱜ ᱚᱱᱟ ᱦᱮᱣᱟ ᱛᱮ᱾
ᱟᱪᱪᱷᱟ, ᱪᱮᱠᱠᱟ ᱛᱟᱦᱚᱞᱮ ᱯᱩᱴᱞᱟᱹ ᱞᱮᱴᱚ ᱪᱮᱠᱠᱟ ᱥᱮᱵᱮᱞ ᱜᱮᱭᱟ?
ᱯᱩᱴᱠᱟᱹ ᱞᱮᱴᱚ ᱫᱚ ᱱᱟᱦᱟᱜ ᱚᱱᱠᱟ ᱟᱹᱰᱤ ᱱᱟᱯᱟᱭ ᱜᱮ ᱥᱤᱵᱤᱞᱟ ᱩᱱᱠᱩ ᱨᱚᱠᱚᱡ ᱩᱛᱩ ᱪᱤᱱ ᱞᱮᱠᱟ ᱥᱤᱵᱤᱞ᱾ ᱥᱤᱵᱤᱞᱟ ᱚᱱᱟ ᱫᱷᱟᱨᱟ ᱧᱚᱜ ᱜᱮ ᱱᱟᱦᱟᱜ, ᱟᱫᱚᱼᱼ ᱛᱷᱚᱲᱟ ᱵᱷᱮᱜᱟᱨ ᱧᱚᱜ ᱜᱮᱭᱟ ᱟᱫᱚ ᱥᱤᱵᱤᱞ ᱫᱚ ᱟᱹᱰᱤ ᱥᱤᱵᱤᱞ ᱟᱹᱭᱠᱟᱹᱜ ᱛᱟᱦᱮᱱᱟ᱾ ᱱᱚᱜᱼᱚᱭ ᱥᱩᱨ ᱫᱤᱱ ᱜᱮ ᱱᱟᱦᱟᱸᱜ ᱱᱚᱜᱼᱚᱭ ᱫᱚᱥ ᱫᱤᱱ ᱜᱟᱱ ᱦᱩᱭᱩᱜ ᱠᱟᱱᱟ᱾ ᱛᱤᱥ ᱡᱩᱱ ᱦᱤᱞᱳᱜ ᱱᱟᱦᱟᱸᱜ ᱡᱚᱢ ᱦᱩᱭ ᱞᱮᱱᱟ ᱛᱤᱥ ᱡᱩᱱ ᱦᱳᱭ ᱦᱳᱭ ᱛᱤᱥ ᱡᱩᱱ ᱦᱤᱞᱳᱜ᱾ ᱥᱤᱫᱟᱹ ᱠᱟᱹᱱᱩ ᱦᱩᱞ ᱢᱟᱦᱟ ᱡᱮ ᱦᱤᱞᱳᱜ ᱵᱚᱱ ᱫᱩᱠ ᱨᱮᱭᱟᱜ ᱫᱤᱱ ᱵᱚᱱ ᱢᱟᱱᱟᱣᱼᱼ ᱠᱮᱜ ᱚᱱᱟ ᱦᱤᱞᱟᱹᱜ, ᱦᱳᱭ᱾
ᱡᱚᱢ ᱵᱟᱝ ᱦᱩᱭ ᱠᱟᱱᱟ ᱱᱚᱛᱮ ᱢᱟ ᱵᱟᱹᱱᱩᱜ ᱠᱩ ᱜᱤᱭᱟ ᱟᱨᱼᱼ ᱟᱭᱳ ᱠᱟᱹᱴᱤᱡ ᱠᱷᱚᱱ ᱡᱮᱢᱚᱱ ᱠᱟᱛᱮᱫ ᱩᱛᱩ ᱫᱟᱠᱟ ᱡᱚᱢ ᱦᱚᱪᱚ ᱟᱠᱟᱜ ᱚᱱᱠᱟ ᱜᱮ ᱯᱟᱹᱨᱠᱟᱹᱣ ᱦᱩᱭ ᱠᱟᱱᱟ ᱟᱫᱚ ᱞᱮ ᱴᱚ ᱠᱚᱫᱚ ᱵᱟᱝᱮ ᱡᱚᱢ ᱦᱚᱪᱚ ᱠᱟᱫᱤᱧ, ᱟᱫᱚ ᱚᱱᱟᱼᱼ
ᱚ ᱛᱟᱦᱚᱞᱮ ᱛᱚᱵᱮ ᱫᱚ ᱟᱯᱮ ᱫᱚ ᱩᱫ ᱠᱚ ᱯᱩᱴᱠᱟᱹ ᱠᱚᱫᱚ ᱪᱮᱫ ᱞᱮᱠᱟ ᱯᱮ ᱩᱛᱩᱭ ᱛᱟᱦᱮᱱᱟ?
ᱟᱞᱮ ᱫᱚ ᱱᱩᱝᱠᱟ ᱜᱮ ᱩᱱᱼᱼ
ᱥᱩᱱᱩᱢ ᱯᱮᱭᱟᱡ ᱨᱮ ᱞᱟᱜᱟᱣ ᱠᱟᱛᱮᱫ ᱯᱮᱭᱟᱡ ᱞᱟᱜᱟᱣ ᱞᱟᱦᱟ ᱼᱼ ᱠᱟᱛᱮ ᱜᱷᱟᱱᱴᱟ ᱠᱟᱛᱮᱫ ᱚᱱᱟᱨᱮ ᱰᱟᱭᱨᱮᱠᱴ ᱩᱫ ᱜᱷᱟᱱᱴᱟ ᱡᱤᱞ ᱩᱛᱩ ᱞᱮᱠᱟ ᱵᱟᱝ?
ᱦᱮᱸ ᱡᱤᱞ ᱩᱛᱩ ᱞᱮᱠᱟ ᱫᱚ ᱵᱟᱝ ᱳᱫ ᱫᱚ ᱦᱮᱰᱮᱡ ᱤᱧ ᱡᱟᱦᱟᱸ ᱤᱭᱟᱹ ᱞᱮᱠᱟ ᱛᱮᱧ ᱩᱛᱩᱼᱼ ᱦᱩᱸ ᱦᱮᱰᱮᱡ ᱠᱤᱫᱤᱧ ᱛᱟᱯᱚᱨᱮ ᱚᱱᱟ ᱳᱜ ᱜᱮ ᱫᱟᱜ ᱨᱤᱧ ᱦᱮᱰᱮᱡ ᱠᱮᱫᱟ ᱛᱟᱨᱯᱚᱨᱮ ᱟᱵᱟᱨ ᱤᱧᱼᱼ ᱤᱭᱟᱹ ᱠᱮᱫᱟ ᱪᱷᱟᱠᱟᱣ ᱠᱤᱫᱟᱹᱧ ᱯᱩᱨᱟᱹ ᱫᱟᱜ ᱚᱱᱟ ᱨᱮᱱᱟᱜ ᱤᱧ ᱤᱭᱟᱹ ᱪᱟᱵᱟ ᱠᱮᱫᱟ ᱛᱟᱯᱚᱨᱮ ᱯᱮᱸᱭᱟᱡᱤᱧ ᱠᱷᱟᱡᱚᱼᱼ ᱟᱫᱟ ᱨᱟᱹᱥᱩᱱ ᱟᱫᱟ ᱛᱟᱯᱚᱨᱮ ᱚᱱᱟᱧ ᱮᱢᱟᱫᱟ ᱛᱟᱯᱚᱨᱮ ᱢᱚᱥᱞᱟ ᱠᱩᱧ ᱮᱢᱟ ᱠᱮᱫᱟ ᱠᱚᱥᱟᱣ ᱠᱤᱫᱟᱹᱧ᱾ ᱛᱟᱯᱚᱨᱮ ᱚᱱᱟᱧ ᱳᱱ ᱤᱧ ᱪᱟᱰᱳᱭᱟ᱾
ᱚ ᱦᱳᱭ ᱦᱳᱭ᱾ ᱟᱹᱰᱤ ᱱᱟᱯᱟᱭ ᱚᱱᱠᱟ ᱫᱚ ᱱᱟᱦᱟᱜ ᱢᱟᱱᱮ ᱛᱤᱱᱟᱹᱜ ᱩᱱᱠᱩ ᱛᱤᱡᱩ ᱠᱚ ᱢᱮᱱᱟᱜᱼᱼ ᱩᱱᱠᱩ ᱠᱚ ᱜᱚᱡ ᱵᱟᱹᱲᱤᱡᱚᱜᱼᱟ ᱢᱟᱱᱮ ᱥᱟᱱᱟᱢ ᱠᱷᱚᱱ ᱞᱟᱦᱟ ᱨᱮᱫᱚ ᱞᱚᱞᱚ ᱫᱟᱜᱼᱼ ᱞᱚᱞᱚ ᱠᱮᱜ ᱟᱢ ᱫᱟᱜ ᱟᱨ ᱞᱚᱞᱚ ᱫᱟᱜ ᱨᱮ ᱚᱱᱟ ᱡᱚᱛᱚ ᱪᱮᱜ ᱮᱢ ᱟᱹᱜᱩ ᱠᱟᱜᱼᱟ ᱚᱱᱟᱢ ᱪᱟᱰᱳ ᱠᱮᱜᱼᱟ᱾
ᱦᱮᱸ᱾
ᱪᱟᱰᱳ ᱠᱟᱛᱮᱫ ᱚᱱᱟᱢ ᱟᱹᱨᱩᱵ ᱚᱣᱟᱨ ᱠᱮᱜᱼᱟ ᱚᱱᱟ ᱡᱟᱦᱟᱸᱨᱮ ᱫᱟᱜ ᱡᱚᱨᱚᱜᱼᱟ ᱡᱟᱦᱟᱸᱴᱟᱜ ᱢᱤᱫᱴᱮᱱ ᱴᱩᱯᱞᱟᱹᱜᱼᱼ ᱯᱷᱟᱹᱛᱭᱟᱹᱜ ᱛᱮᱭᱟᱜ ᱨᱮ᱾
ᱦᱩᱸ
ᱟᱨ ᱚᱱᱟ ᱛᱟᱭᱱᱚᱢ ᱚᱱᱟ ᱫᱚ,
ᱦᱟᱞᱠᱟ ᱪᱮᱛᱟᱱ ᱠᱷᱚᱡ ᱥᱟᱥᱟᱝ ᱮᱢ ᱞᱟᱜᱟᱣ ᱟᱫᱟ ᱟᱨ ᱩᱱᱤ ᱥᱩᱱᱩᱢ ᱫᱩᱞ ᱤᱫᱤᱭᱮᱢ ᱞᱩᱭᱦᱟᱹᱨ ᱨᱮ ᱟᱨ ᱯᱮᱸᱭᱟᱡ ᱮᱢ ᱠᱷᱟᱸᱡᱚ ᱠᱮᱫᱮᱜᱼᱟ ᱢᱟᱹᱨᱤᱪ ᱠᱚ ᱯᱷᱳᱲᱟᱱ ᱠᱟᱛᱮᱫ ᱟᱨ ᱵᱟᱫᱮ ᱦᱟᱸᱜ ᱩᱱᱠᱩ, ᱯᱩᱴᱠᱟᱹ ᱫᱚ ᱥᱮ ᱩᱫ ᱫᱚᱢ ᱠᱷᱟᱸᱡᱚ ᱠᱮᱫ ᱠᱚᱣᱟ ᱟᱫᱚᱢ ᱛᱷᱚᱲᱟᱢ ᱨᱩᱱ ᱠᱮᱫ ᱠᱚᱣᱟ,
ᱦᱩᱸ
ᱟᱫᱚ ᱯᱮᱸᱭᱟᱡ ᱨᱮ ᱰᱟᱭᱨᱮᱠᱴ ᱢᱚᱥᱞᱟ ᱞᱟᱜᱟᱣ ᱞᱟᱦᱟ ᱦᱚᱸ ᱜᱟᱱᱚᱜ ᱜᱮᱭᱟ ᱟᱨ ᱤᱭᱟᱹ ᱦᱚᱸ
ᱦᱮᱸ ᱟᱫᱚ ᱩᱛᱩ ᱫᱚ, ᱵᱟᱨ ᱯᱮ ᱨᱚᱠᱚᱢ ᱠᱟᱛᱮᱜ ᱜᱟᱱᱚᱜ ᱜᱮᱭᱟᱢ ᱪᱮᱫᱠᱟ ᱠᱟᱛᱮᱜᱢ ᱩᱛᱩᱟᱹᱭᱟ ᱪᱮᱫᱠᱟ ᱠᱟᱛᱮᱜ ᱴᱮᱥᱴ, ᱦᱤᱡᱩᱜᱼᱟ ᱟᱨᱠᱤ ᱚᱱᱟ ᱥᱤᱵᱤᱞ ᱦᱤᱡᱩᱜᱼᱟ ᱚᱱᱟ ᱠᱷᱟᱹᱛᱤᱨ ᱩᱛᱩ ᱞᱮᱠᱷᱟᱱ ᱜᱮ ᱵᱷᱟᱜᱤᱜ-ᱟ᱾
ᱟᱨ ᱵᱟᱠᱷᱟᱱᱡ ᱢᱟ ᱮᱱᱛᱮᱫ ᱞᱟᱟᱜ ᱠᱟᱛᱮᱜ ᱦᱚᱸ ᱡᱚᱢ ᱢᱟ ᱜᱟᱱᱚᱜ ᱜᱮ ᱟᱜᱟᱨ ᱚᱱᱟ ᱥᱟᱨᱡᱚᱢ ᱥᱟᱠᱟᱢ ᱡᱩᱫᱤ ᱢᱮᱱᱟᱜᱼᱟ, ᱛᱮᱨᱮ ᱥᱟᱨᱡᱚᱢ ᱥᱟᱠᱟᱢ ᱨᱮ, ᱠᱷᱟᱞᱟᱜ ᱮᱢ ᱵᱮᱱᱟᱣ ᱠᱮᱫᱟ ᱟᱨ ᱚᱱᱟ ᱨᱮᱢ ᱨᱮᱡ ᱠᱮᱫᱟ ᱟᱨ ᱥᱟᱥᱟᱝ ᱢᱚᱥᱞᱟ ᱠᱚ ᱡᱚᱛᱚ ᱚᱱᱟᱨᱮᱢ ᱞᱟᱜᱟᱣ ᱪᱟᱵᱟ ᱟᱫᱟ, ᱯᱮᱸᱭᱟᱡ ᱠᱚ ᱱᱷᱟᱜ ᱡᱚᱛᱚ ᱟᱨ ᱡᱩᱫᱤ ᱚᱱᱟ, ᱠᱮᱫᱼᱟ ᱛᱚ ᱚᱱᱟ ᱨᱮᱭᱟᱜ ᱥᱤᱵᱤᱞ ᱥᱚᱲ ᱢᱟ ᱫᱚᱥᱨᱟ ᱜᱮ ᱢᱮᱱᱟᱜᱼᱟ ᱥᱟᱨᱡᱚᱢ ᱥᱟ ᱥᱟᱠᱟᱢ ᱦᱚᱸ ᱱᱟᱦᱟᱜ ᱮᱠᱫᱚᱢ ᱪᱟᱴᱚᱜ ᱥᱟᱯᱷᱟᱭᱟ ᱮᱠᱫᱚᱢ ᱩᱱᱟᱹᱜ ᱥᱤᱵᱤᱞ ᱟᱹᱭᱠᱟᱹᱜᱼᱟ,
ᱦᱩᱸ ᱟᱫᱚ ᱞᱟᱫ ᱠᱚᱫᱚ ᱟᱭᱳ ᱜᱮ ᱡᱚᱢᱟᱭ ᱤᱧ ᱫᱚ ᱵᱟᱹᱧ ᱡᱚᱢ ᱜᱮᱭᱟ,
ᱦᱳᱭ ᱟᱫᱚ ᱡᱟᱦᱟᱸᱭ ᱮᱱᱛᱜ ᱚᱱᱠᱟ ᱦᱮᱣᱟ ᱢᱮᱱᱟᱜᱼᱟ ᱡᱚᱢ ᱨᱮ, ᱩᱱᱤᱜᱮ ᱱᱟᱦᱟᱜ ᱩᱱᱤ ᱫᱚ ᱥᱤᱵᱤᱞᱮᱭᱟ ᱟᱨ ᱵᱟᱠᱷᱟᱱ ᱫᱚ ᱱᱟᱦᱟᱜ ᱪᱮᱫ ᱮᱢ ᱢᱮᱱᱟ ᱡᱟᱦᱟᱸᱭ, ᱟᱨ ᱵᱟᱝ ᱡᱚᱢ ᱦᱩᱭᱩᱜᱼᱟ ᱦᱚᱲ ᱫᱚ ᱩᱱᱤ ᱫᱚ ᱮᱢᱟᱭ ᱨᱮᱦᱚᱸ ᱩᱱᱤ ᱫᱚᱭ ᱢᱮᱱᱟᱭ, ᱵᱟᱹᱧ ᱡᱚᱢᱟ ᱤᱧ ᱫᱚ,
ᱦᱮᱸ ᱡᱚᱛᱚ ᱦᱚᱲᱟᱜ ᱤᱭᱟᱹ ᱛᱚ ᱵᱟᱝ ᱠᱟᱱᱟ ᱡᱚᱛᱚ ᱦᱚᱲ ᱡᱮ ᱡᱚᱢ ᱞᱟᱜᱟᱜᱼᱟ ᱚᱱᱠᱟ ᱦᱚᱸ ᱵᱟᱝ ᱠᱟᱱᱟ ᱡᱟᱦᱟᱸᱟᱭ ᱠᱩᱥᱤᱭᱟᱜᱼᱟ ᱡᱟᱦᱟᱸ ᱡᱤᱱᱤᱥ ᱩᱱᱤ ᱫᱚ ᱚᱱᱟ ᱜᱮ ᱚᱱᱟᱜᱮ ᱡᱚᱢ ᱠᱟᱛᱮᱫ ᱜᱮ ᱠᱩᱥᱤ ᱵᱩᱡᱷᱟᱹᱜᱼᱟ ᱟᱢ ᱡᱩᱫᱤ ᱚᱱᱟ ᱡᱤᱱᱤᱥ ᱵᱟᱢ ᱠᱩᱥᱤᱭᱟᱜᱼᱟ ᱟᱢᱫᱚ ᱚᱱᱟ ᱡᱚᱛᱚ ᱡᱟᱦᱟᱸ ᱛᱤᱱᱟᱹᱜ ᱡᱚᱢᱟ ᱟᱢ ᱠᱩᱥᱤ ᱵᱟᱢ ᱵᱩᱡᱟ ᱢᱚᱱᱮᱨ ᱢᱚᱫᱽᱫᱷᱮ ᱨᱮᱜᱮ ᱪᱮᱫᱠᱟ ᱪᱚᱢ ᱵᱩᱡᱟ,
ᱦᱳᱭ ᱦᱳᱭ ᱡᱮᱢᱚᱱ ᱤᱧ ᱡᱤᱞ ᱩᱛᱩ ᱡᱮᱢᱚᱱ, ᱯᱩᱨᱟᱹ ᱯᱷᱮᱵᱟᱨᱤᱴ ᱠᱟᱱ ᱛᱤᱧᱟᱹ ᱢᱤᱫ ᱠᱤᱞᱳ ᱦᱚᱧ ᱧᱟᱢ ᱞᱮᱠᱷᱷᱟᱡ ᱤᱧ ᱡᱚᱢ ᱪᱟᱵᱟᱭᱟ,
ᱚᱱᱟ ᱚᱱᱟ ᱦᱚᱸᱢᱟ ᱥᱟᱱᱟᱢ ᱦᱚᱲᱟᱜ ᱜᱮ ᱤᱧᱟᱹᱝ ᱦᱚᱸ ᱚᱱᱟ ᱡᱮᱞ